ᱦᱮᱞᱳ ᱾
ᱦᱮᱸ ᱜᱚᱝᱠᱮ ᱡᱚᱦᱟᱨ ᱜᱮ ᱾
ᱟᱸᱡᱟᱢᱚᱜ ᱠᱟᱱᱟ ᱨᱚᱲ ᱠᱚ?
ᱦᱮᱸ ᱨᱚᱲ ᱠᱚ ᱵᱮᱱ ᱟᱸᱡᱚᱢ ᱫᱟ ᱛᱚ?
ᱦᱮᱸ ᱟᱸᱡᱚᱢ ᱫᱚ ᱟᱸᱡᱚᱢᱚᱜ ᱠᱟᱱᱟ ᱮᱠᱴᱩ ᱟᱫᱚ ᱯᱷᱟᱨᱟᱠ ᱧᱚᱜ ᱨᱮ ᱟᱸᱡᱚᱢᱚᱜ ᱠᱟᱱᱟ, ᱵᱷᱤ ᱵᱷᱤᱛᱨᱤᱧ ᱧᱚᱜ ᱨᱮᱜᱮ, ᱨᱚᱲ ᱵᱟᱝ ᱥᱮ
ᱦᱮᱞᱳ ᱾
ᱦᱮᱞᱳ ᱾
ᱦᱳᱭ ᱟᱸᱡᱚᱢ ᱫᱚ ᱟᱸᱡᱚᱢᱚᱜ ᱠᱟᱱᱟ ᱟᱫᱚ ᱫᱚᱢᱮ ᱥᱟᱺᱜᱤᱧ ᱨᱮᱜᱮ ᱨᱚᱲ ᱠᱚ ᱟᱸᱡᱚᱢᱚᱜ ᱠᱟᱱᱟ ᱾
ᱦᱚ ᱨᱚᱲ ᱫᱚᱞᱤᱧ ᱟᱸᱡᱚᱢ ᱮᱫᱟ ᱟᱫᱚ ᱦᱚᱸᱜ ᱚᱭ ᱥᱩᱨ ᱧᱚᱜ ᱡᱳᱨ ᱥᱟᱦᱤᱡ ᱫᱚ ᱵᱟᱹᱞᱤᱧ ᱟᱸᱡᱚᱢᱮᱫᱼᱟ ᱵᱟᱹᱭ ᱵᱟᱹᱭ ᱧᱚᱜ ᱟᱸᱡᱚᱢᱚᱜ ᱠᱟᱱᱟ ᱾
ᱦᱩᱸ ᱡᱟᱦᱟ ᱱᱟᱜ ᱛᱮᱵᱮᱱ ᱦᱮᱰᱯᱷᱳᱱ ᱠᱚᱵᱮᱱ ᱞᱟᱜᱟᱣ ᱟᱠᱟᱟᱜᱼᱟ ᱥᱮ ᱪᱮᱫ?
ᱵᱟᱝᱟ ᱦᱮᱰᱯᱷᱳᱱ ᱠᱚᱫᱚ ᱵᱟᱹᱞᱤᱧ ᱞᱟᱜᱟᱣ ᱠᱟᱫᱟ ᱞᱤᱧ ᱤᱭᱟᱹ ᱱᱚᱝᱠᱟ ᱛᱮᱜᱮ ᱞᱤᱧ ᱨᱚᱲ ᱠᱟᱱᱟ᱾ ᱪᱤᱠᱟᱹᱛᱮ ᱡᱮ ᱨᱚᱲ ᱱᱚᱝᱠᱟ ᱯᱨᱚᱵᱞᱮᱢ ᱮᱫᱟᱭ ᱵᱟᱞᱤᱧ ᱵᱩᱡᱽ ᱫᱟᱲᱮᱜ ᱠᱟᱱᱟ ᱾
ᱦᱳᱭ ᱦᱳᱭ ᱱᱮ-ᱮ ᱱᱤᱛᱳᱜ ᱫᱚ ᱴᱷᱤᱠ ᱧᱚᱜ ᱜᱮ ᱟᱸᱡᱟᱢᱚᱜ ᱠᱟᱱᱟ᱾
ᱵᱟᱦᱨᱮ ᱥᱮᱫ ᱞᱤᱧ ᱛᱩᱫ ᱞᱮᱱᱟ ᱛᱚ ᱚᱱᱟᱛᱮ ᱡᱟᱱᱤᱡ ᱠᱷᱟᱱ ᱦᱚᱭᱛᱳ᱾ ᱴᱷᱤᱠ ᱴᱷᱟᱠ ᱟᱸᱡᱚᱢᱚᱜ ᱠᱟᱱᱟ᱾
ᱦᱮᱸ ᱦᱮᱸ ᱛᱟᱦᱞᱮ ᱪᱮᱫ ᱪᱮᱠᱟ ᱦᱩᱭᱩᱜ ᱠᱟᱱᱟ?
ᱫᱩᱲᱩᱵ ᱵᱟᱲᱟ ᱦᱩᱭ ᱞᱮᱱᱟ ᱡᱚᱢ ᱠᱟᱛᱮᱫ᱾
ᱩᱸᱻ ᱯᱷᱳᱱ ᱫᱚ ᱥᱩᱨ ᱨᱮ᱾ ᱥᱩᱨ ᱨᱮᱪᱚ ᱦᱟᱸᱜ ᱥᱟᱺᱜᱤᱧ ᱨᱮᱪᱚ ᱵᱮᱱ ᱫᱚᱦᱚ
ᱦᱮᱸ ᱵᱟᱝ ᱵᱟᱝ ᱵᱟᱝ ᱯᱷᱳᱱ ᱫᱚ ᱥᱩᱨ ᱫᱚ ᱥᱩᱨ ᱨᱮᱜᱮ ᱞᱤᱧ ᱫᱚᱦᱚ ᱠᱟᱫᱟᱞᱤᱧ ᱢᱮᱱᱠᱷᱟᱱ ᱨᱚᱲ ᱜᱮ ᱪᱤᱠᱟᱹᱛᱮ ᱡᱮ ᱦᱚᱸᱜᱼᱚ ᱱᱚᱝᱠᱟ ᱟᱸᱡᱚᱢᱚᱜ ᱠᱟᱱᱟ ᱵᱟᱝ ᱵᱩᱡᱩᱜᱚᱜ ᱠᱟᱱᱟ᱾
ᱢᱟ ᱦᱚᱸᱜᱼᱚᱭ ᱱᱤᱛᱚᱜ ᱫᱚ ᱢᱚᱸᱡᱽ ᱜᱮ ᱟᱸᱡᱚᱢᱮᱱᱟ ᱦᱚᱸᱜ-ᱚᱭ ᱞᱟᱹᱭ ᱠᱮᱜᱼᱟ ᱵᱮᱱ᱾
ᱦᱮᱸ ᱦᱮᱸ ᱢᱟᱱᱮ ᱠᱤᱪᱷᱩ ᱠᱤᱪᱩ ᱠᱟᱛᱷᱟ ᱫᱚ ᱢᱟᱱᱮ ᱯᱚᱨᱤᱥᱠᱟᱨ ᱟᱸᱡᱚᱢᱚᱜ ᱠᱟᱱᱟ, ᱵᱟᱠᱤ ᱫᱚ ᱜᱳᱞᱢᱟᱞᱚᱜ ᱠᱟᱱᱟ ᱥᱮ ᱪᱮᱫ?
ᱦᱮᱸ, ᱵᱟᱝ ᱟᱫᱚ ᱡᱚᱠᱷᱚᱱ ᱵᱮᱱ ᱨᱚᱲᱟ ᱟᱫᱚ ᱦᱟᱸᱜ ᱮᱸ ᱡᱳᱨ ᱧᱚᱜ ᱨᱚᱲ ᱵᱮᱱ ᱟᱸᱡᱚ ᱟᱸᱡᱚᱢᱚᱜᱼᱟ ᱦᱟᱸᱜ᱾
ᱴᱷᱤᱠ ᱜᱮᱭᱟ, ᱢᱟᱱᱮ ᱡᱟᱦᱟᱱᱟᱜ ᱜᱮᱵᱮᱱ ᱞᱟᱹᱭ ᱠᱷᱟᱡ ᱡᱳᱨ ᱧᱚᱜ, ᱡᱳᱨ ᱥᱟᱺᱦᱤᱡ ᱵᱮᱱ ᱨᱚᱲ ᱞᱮᱠᱷᱟᱡ ᱜᱮ ᱟᱸᱡᱚᱢ ᱧᱚᱜᱚᱜᱼᱟ ᱦᱟᱸᱜ᱾
ᱦᱮᱸ ᱦᱮᱸ᱾
ᱚᱸ᱾ ᱛᱟᱦᱞᱮ ᱜᱚᱝᱠᱮ ᱱᱤᱛᱳᱜ ᱫᱚ ᱪᱮᱫ ᱪᱮᱠᱟ ᱦᱩᱭᱩᱜ ᱠᱟᱱᱟ?
ᱜᱚᱝᱠᱮ ᱱᱤᱛᱚᱜ ᱦᱚᱸᱜ-ᱚᱭ ᱡᱚᱢ ᱵᱟᱲᱟ ᱠᱟᱛᱮᱫ ᱱᱚᱜᱼᱚᱭ ᱛᱚ ᱠᱟᱹᱴᱤᱡ ᱚᱲᱟᱜ ᱠᱚᱨᱮᱜ ᱜᱮ ᱠᱟᱹᱴᱤᱡ ᱫᱩᱲᱩᱵ ᱵᱟᱲᱟ ᱦᱩᱭ ᱞᱮᱱᱟ᱾ ᱫᱤᱭᱮ ᱫᱚᱢᱮ ᱛᱚ ᱫᱚᱢᱮ ᱩᱫᱽᱜᱟᱹᱨ ᱠᱟᱱᱟ, ᱫᱤᱭᱮ ᱦᱚᱸᱜᱼᱚᱭ ᱯᱷᱮᱱ ᱴᱮᱱ ᱪᱟᱹᱞᱩ ᱦᱩᱭ ᱞᱮᱱᱟ ᱫᱤᱭᱮ ᱯᱷᱮᱱ ᱪᱟᱹᱞᱩ ᱠᱟᱛᱮᱜ ᱨᱮᱦᱚᱸ, ᱦᱮᱸᱜᱼ ᱮ ᱱᱤᱛᱚᱜ ᱜᱮ ᱞᱟᱹᱭᱤᱱᱮ ᱫᱟᱹᱲ ᱠᱮᱫᱟ᱾
ᱦᱮᱸ᱾
ᱫᱟᱹᱲ ᱠᱮᱫ ᱠᱷᱟᱱ ᱫᱚ ᱛᱟᱦᱞᱮ ᱦᱚᱸᱜ-ᱚᱭ ᱠᱟᱹᱴᱤᱡ ᱵᱟᱦᱨᱮ ᱥᱮᱫ ᱞᱤᱧ ᱛᱩᱫ ᱮᱱᱟᱞᱤᱧ᱾
ᱦᱳᱭ ᱟᱨ ᱱᱤᱛᱚᱜ ᱫᱚ ᱦᱚᱸᱜ-ᱚᱭ ᱯᱷᱮᱱ ᱪᱟᱞᱩ ᱯᱷᱮᱱ ᱪᱟᱹᱞᱩ ᱵᱟᱲᱟ ᱠᱟᱛᱮᱫ ᱨᱮᱦᱚᱸ ᱟᱹᱰᱤ ᱩᱫᱽᱜᱟᱹᱨ ᱜᱮ ᱵᱩᱡᱩᱜ ᱠᱟᱱᱟ ᱯᱷᱮᱱ ᱦᱚᱸ ᱪᱟᱹᱞᱩ ᱪᱟᱹᱞᱩ ᱛᱮ ᱮᱸ ᱟᱫᱚ ᱚᱱᱠᱟ ᱞᱚᱞᱚ ᱜᱮ ᱵᱩᱡᱩᱜ ᱠᱟᱱᱟ ᱯᱷᱮᱱ ᱨᱮᱱᱟᱜ ᱦᱟᱣᱟ ᱠᱚᱦᱚᱸ᱾
ᱦᱮᱸ ᱦᱮᱸ ᱟᱫᱚ ᱠᱟᱹᱴᱤᱡ ᱦᱚᱸ ᱡᱩᱫᱤ ᱢᱚᱱᱮ ᱠᱟᱜ ᱢᱮ ᱢᱤᱫ ᱨᱚᱠᱚᱢ ᱛᱚ ᱦᱟᱸᱜ ᱵᱷᱟᱹᱜᱮ ᱛᱚ ᱟᱨ ᱵᱟᱝ ᱵᱩᱡᱷᱟᱹᱜᱼᱟ᱾ ᱟᱨ ᱪᱮᱫ ᱵᱮᱱ ᱢᱮᱱᱟ ᱥᱟᱨᱟᱠᱷᱚᱱ ᱛᱚ ᱟᱨ ᱮᱠᱤ ᱨᱚᱠᱚᱢ ᱯᱷᱮᱱ ᱨᱮᱱᱟᱜ ᱵᱟᱛᱟᱥ ᱦᱚᱸ ᱵᱷᱟᱜᱮ ᱫᱚ ᱵᱟᱝ ᱵᱩᱡᱷᱟᱹᱜ ᱠᱟᱱᱟ ᱟᱨᱠᱤ, ᱪᱮᱫ ᱵᱮᱱ ᱢᱮᱱᱟ ᱛᱟᱜ ᱠᱷᱚᱱᱟᱜ ᱦᱚᱸ ᱚᱱᱠᱟ ᱜᱮ ᱢᱟᱱᱮ ᱫᱚᱢᱮ ᱞᱚᱞᱚ ᱯᱟᱛᱟᱥ ᱦᱚᱸ ᱵᱩᱡᱷᱟᱹᱜ ᱠᱟᱱᱟ ᱟᱨᱠᱤ ᱢᱟᱱᱮ ᱠᱚᱱᱚ ᱚᱱᱠᱟ ᱞᱮᱠᱟ ᱛᱮ ᱪᱮᱫ ᱦᱚᱸᱜᱮ ᱵᱟᱹᱱᱩᱜ-ᱟ ᱛᱚ ᱟᱨᱠᱤ, ᱠᱟᱹᱴᱤᱡ ᱵᱷᱟᱜᱤ ᱴᱷᱤᱠᱼᱼ ᱥᱮ ᱦᱚᱭ ᱫᱟᱭ ᱠᱟᱹᱴᱤᱡ ᱵᱷᱟᱜᱮ ᱴᱷᱤᱠ ᱵᱮᱱ ᱵᱩᱡ ᱟᱵᱮᱱ, ᱚᱱᱠᱟ ᱞᱮᱠᱟ ᱫᱚ ᱪᱮᱫ ᱦᱚᱸᱜᱮ ᱵᱟᱹᱱᱩᱜᱼᱟ᱾ ᱢᱚᱱᱮ ᱦᱩᱭ ᱞᱮᱱᱟ ᱛᱮᱦᱤᱧ ᱫᱚ ᱡᱟᱦᱟᱸ ᱞᱮᱠᱟ ᱟᱞᱮ ᱱᱚᱛᱮ ᱨᱤᱢᱤᱞ ᱠᱚᱭ ᱨᱤᱢᱤᱞ ᱞᱮᱫᱟᱭ ᱚᱱᱠᱟ ᱞᱮᱠᱟ ᱦᱚᱸ ᱨᱤᱢᱤᱞ ᱠᱟᱛᱮᱫ ᱦᱚᱸ ᱫᱟᱜ ᱡᱟᱹᱲᱤ ᱠᱚᱫᱚ ᱵᱟᱝ ᱦᱩᱭᱞᱮᱱ ᱜᱮᱭᱟ᱾
ᱦᱮᱸ ᱦᱮᱸ ᱦᱮᱸ, ᱟᱫᱚ ᱱᱚᱛᱮ ᱦᱚᱸ ᱨᱤᱢᱤᱞ ᱫᱚ ᱚᱱᱠᱟᱭ ᱨᱤᱢᱤᱞ ᱞᱮᱜ-ᱟ, ᱟᱫᱚ ᱫᱟᱜ ᱜᱮ ᱵᱟᱭ
ᱦᱮᱸ᱾
ᱫᱟᱜ ᱞᱮᱜ-ᱟ ᱟᱫᱚ ᱦᱚᱞᱟ ᱪᱮᱫ ᱞᱮᱠᱟ ᱚᱱᱠᱟ ᱞᱚᱞᱚ ᱜᱮ ᱵᱩᱡᱩᱜ ᱠᱟᱱ ᱛᱟᱦᱮᱱᱟ ᱛᱤᱦᱤᱧ ᱫᱚ ᱚᱱᱠᱟ ᱫᱚ ᱵᱟᱝ ᱵᱩᱡᱩᱜ ᱠᱟᱱᱟ ᱛᱤᱦᱤᱧ ᱫᱚ ᱮᱠᱴᱩ ᱨᱮᱭᱟᱲ ᱧᱚᱜ ᱵᱩᱡᱩᱜ ᱠᱟᱱᱟ ᱱᱤᱛᱚᱜ ᱫᱚ᱾ ᱟᱫᱚ ᱚᱠᱟ ᱥᱮᱫ-ᱮ ᱫᱟᱜ ᱢᱟᱜ ᱫᱟᱜ-ᱟᱭ ᱥᱮ ᱪᱮᱫ, ᱮᱸ ᱵᱟᱠᱷᱟᱡ ᱦᱚᱞᱟ ᱫᱚ ᱠᱟᱹᱞ ᱵᱟᱹᱞ ᱧᱚᱜ ᱜᱮ ᱵᱩᱡᱩᱜ ᱠᱟᱱ ᱛᱟᱦᱮᱸ᱾ ᱡᱟᱹᱯᱤᱫ ᱠᱚᱦᱚᱸ ᱵᱟᱝ ᱦᱤᱡᱩᱜ ᱠᱟᱱᱟ ᱚᱲᱟᱜ ᱵᱷᱤᱛᱤᱨ ᱨᱮ ᱚᱱᱠᱟ ᱦᱚᱭ ᱦᱚ ᱵᱟᱭ ᱦᱚᱭᱮᱜᱼᱟ ᱾ ᱦᱮᱸ ᱟᱨ ᱵᱟᱨᱦᱮ ᱨᱮᱦᱚᱸ ᱚᱱᱠᱟ ᱛᱟᱦᱮᱸ ᱠᱚ ᱵᱟᱝ ᱜᱟᱱᱚᱜ ᱠᱟᱱᱟ ᱾ ᱜᱟᱡᱟᱲ ᱧᱚᱜ ᱜᱮᱭᱟ ᱚᱲᱟᱜ ᱥᱩᱨ ᱠᱚᱨᱮ ᱫᱚᱢᱮ ᱟᱫᱚ ᱚᱱᱼᱚᱱᱠᱟ ᱾
ᱡᱟᱦᱟᱸ ᱞᱮᱠᱟ ᱫᱚ ᱦᱩᱭᱩᱜ ᱠᱟᱱᱟ ᱵᱤᱧ ᱠᱤᱫᱤᱧ ᱠᱚ ᱡᱟᱦᱟᱸ ᱠᱚ ᱟᱨᱠᱤ ᱡᱟᱦᱟᱸ ᱞᱮᱠᱟ ᱠᱚ ᱡᱟᱹᱥᱛᱤ ᱟᱠᱟᱱᱟ ᱠᱚ ᱢᱟᱱᱮ ᱟᱵᱮᱱ ᱫᱚ ᱴᱷᱤᱠ ᱴᱷᱟᱠ ᱢᱟᱱᱮ ᱟᱨᱠᱤ ᱵᱟᱨᱦᱨᱮ ᱨᱮ ᱟᱵᱮᱱ ᱡᱩᱫᱤ ᱦᱳᱭᱛᱳ ᱟᱵᱮᱱ ᱱᱚᱛᱮ ᱧᱮᱞ ᱵᱮᱱ ᱟᱵᱮᱱ ᱵᱮᱱ ᱵᱟᱦᱨᱮ ᱵᱮᱱ ᱛᱩᱫ ᱠᱚᱜᱼᱟ ᱱᱚᱛᱮ ᱞᱟᱹᱭᱤᱴ ᱠᱷᱟᱱ ᱡᱩᱞᱼᱠᱟᱜ ᱦᱩᱭᱩᱜ ᱛᱟᱵᱮᱱᱟ ᱢᱳᱵᱟᱭᱤᱞ ᱞᱟᱭᱤᱴ ᱾ ᱟᱨ ᱢᱳᱵᱟᱭᱤᱞ ᱞᱟᱭᱤᱴ ᱡᱩᱞ ᱠᱟᱜ ᱠᱷᱟᱱ ᱫᱚ ᱟᱨᱦᱚᱸ ᱱᱚᱛᱮ ᱟᱨ ᱪᱮᱫ ᱞᱤᱧ ᱢᱮᱱᱟ ᱡᱩᱞ ᱛᱮᱦᱚᱸ ᱪᱟᱨᱡᱽ ᱪᱟᱵᱟᱜ ᱛᱟᱵᱮᱱᱟ ᱟᱨ ᱵᱟᱵᱮᱱ ᱡᱩᱞ ᱠᱟᱫ ᱛᱮᱦᱚᱸ ᱱᱚᱛᱮ ᱟᱵᱮᱱ ᱵᱤᱧ ᱠᱚ ᱠᱤᱫᱤᱱ ᱠᱚᱠᱚ ᱛᱩᱞᱟᱹᱢ ᱵᱮᱱᱟ ᱱᱟᱱᱟ ᱨᱚᱠᱚᱢ ᱥᱚᱢᱚᱥ
ᱦᱮᱸ ᱢᱮᱱᱫᱟᱹᱧ ᱟᱵᱚ ᱪᱮᱫ ᱞᱮᱠᱟ ᱱᱚᱜᱼᱚᱭ ᱩᱫᱽᱜᱟᱹᱨᱮᱜ ᱵᱚᱱᱟ ᱜᱮᱥ ᱜᱚᱨᱚᱢ ᱵᱚᱱ ᱵᱩᱡ ᱮᱫᱟ ᱵᱟᱨᱦᱮᱸ ᱵᱚᱱ ᱩᱰᱩᱠᱚᱜ ᱠᱟᱱᱟ ᱾ ᱚᱱᱠᱟ ᱚᱱᱠᱟ ᱵᱤᱧ ᱠᱤᱫᱤᱧ ᱦᱚᱸ ᱩᱱᱠᱩ ᱚᱱᱠᱟ ᱦᱚᱸ ᱟᱠᱚ ᱚᱱᱠᱟ ᱜᱚᱨᱚᱢ ᱡᱟᱞᱟ ᱛᱮᱠᱚ ᱩᱰᱩᱠᱚᱜᱼᱟ ᱾ ᱟᱫᱚᱻ ᱩᱱᱠᱩ ᱦᱚᱸ ᱚᱱᱠᱟ ᱫᱟᱬᱟ ᱫᱟᱬᱟ ᱛᱮ ᱚᱲᱟᱜ ᱥᱮᱫ ᱜᱮᱠᱚ ᱡᱟᱦᱟᱸ ᱥᱮᱡ ᱠᱚ ᱦᱮᱢᱟᱞ ᱧᱚᱜ ᱠᱚ ᱵᱩᱡᱟ ᱟᱫᱚ ᱚᱲᱟᱜ ᱠᱚᱨᱮ ᱫᱚ ᱟᱵᱚ ᱫᱚ ᱚᱲᱟᱜ ᱠᱚ ᱤᱭᱟᱹ ᱠᱚ ᱛᱟᱦᱮᱱᱟ ᱛᱚ ᱫᱟᱜ ᱠᱚ ᱛᱟᱦᱮᱱᱟ ᱥᱮ ᱴᱟᱹᱞᱤ ᱠᱚᱵᱚᱱ ᱞᱟᱜᱟᱣ ᱠᱟᱜᱼᱟ ᱵᱩᱥᱩᱵ ᱠᱚᱛᱮ ᱵᱚᱱ ᱫᱟᱵ ᱵᱟᱲᱟ ᱠᱟᱜᱼᱟ ᱾ ᱟᱫᱚ ᱚᱱᱟ ᱠᱚᱨᱮ ᱫᱚ ᱮᱴᱟᱜ ᱠᱚᱨᱮ ᱠᱷᱚᱡ ᱫᱚ ᱦᱮᱢᱟᱞ ᱧᱚᱜ ᱵᱩᱡᱩᱜᱼᱟ ᱾ ᱦᱮᱸ ᱟᱫᱚ ᱚᱱᱟᱛᱮ ᱱᱩᱠᱩ ᱦᱚᱸ ᱵᱤᱧ ᱠᱤᱫᱤᱧ ᱦᱚᱸ ᱱᱚᱛᱮ ᱦᱚᱲ ᱚᱲᱟᱜ ᱜᱮ ᱦᱟᱜ ᱠᱚ ᱦᱮᱡ ᱵᱟᱲᱟᱜᱼᱟ ᱾ ᱚᱲᱟᱜ ᱥᱮᱫ ᱠᱚᱨᱮ ᱟᱨ ᱠᱤᱫᱤᱧ ᱠᱟᱴᱟ ᱢᱟ ᱟᱨᱚ ᱫᱚᱢᱮ ᱜᱮᱠᱚ ᱧᱟᱢ ᱵᱟᱲᱟᱜᱼᱟ ᱚᱲᱟᱜ ᱠᱚᱨᱮ ᱾
ᱵᱟᱦᱨᱮ ᱠᱟᱹᱢᱤ ᱠᱟᱨᱚᱱ ᱟᱞᱮ ᱱᱚᱛᱮ ᱫᱚᱻ ᱢᱟᱱᱮ ᱮᱠᱴᱩ ᱢᱟᱱᱮ ᱵᱩᱨᱩ ᱫᱤᱥᱚᱢ ᱛᱚ ᱢᱟᱱᱮ ᱥᱟᱨᱡᱚᱢ ᱵᱟᱜᱟᱱ ᱠᱚ ᱢᱮᱱᱟᱜᱼᱟ ᱵᱤᱨ ᱠᱚᱦᱚᱸ ᱢᱮᱱᱟᱜᱼᱟ ᱾ ᱟᱨ ᱱᱚᱛ ᱮ ᱫᱚ ᱟᱞᱮ ᱱᱚᱛᱮ ᱜᱚᱝᱠᱮ ᱪᱮᱫ ᱵᱮᱱ ᱢᱮᱱᱟ ᱮᱛᱛᱚ ᱢᱤᱫᱴᱮᱱ ᱪᱚᱱᱫᱨᱚ ᱵᱚᱲᱟ ᱨᱮ ᱮᱛᱛᱛᱚ ᱢᱤᱫᱴᱮᱱ ᱠᱚ ᱢᱟᱱᱮ ᱵᱤᱠᱠᱷᱟᱛᱚ ᱟᱠᱟᱱᱟ ᱠᱚ ᱡᱟᱦᱟᱸ ᱫᱚ ᱟᱵᱮᱱ ᱱᱤᱛ ᱵᱟᱵᱮᱱ ᱱᱤᱭᱟᱹ ᱵᱟᱨ ᱛᱚ ᱟᱞᱮ ᱱᱚᱰᱮ ᱦᱚᱸ ᱛᱚ ᱢᱟᱱᱮ ᱚᱠᱚᱭ ᱦᱚᱸ ᱦᱩᱲᱩ ᱠᱚᱦᱚᱸ ᱵᱟᱝᱠᱚ ᱤᱨ ᱞᱮᱫᱟ ᱠᱚ ᱾ ᱢᱟᱱᱮ ᱪᱚᱱᱫᱨᱚ ᱵᱚᱲᱟ ᱵᱚᱛᱚᱨ ᱛᱮ, ᱢᱟᱱᱮ ᱡᱷᱚᱛᱚ ᱦᱚᱲᱜᱮ ᱢᱟᱱᱮ ᱚᱱᱮ ᱡᱟᱦᱟᱸ ᱚᱱᱮ ᱜᱮᱫ ᱢᱮᱥᱤᱱ ᱠᱚ ᱦᱮᱡ ᱮᱱᱟ ᱤᱭᱟᱹ ᱢᱮᱥᱤᱱ ᱟᱨᱠᱤ ᱦᱟᱨᱵᱷᱮᱥᱴᱟᱨ ᱾ ᱡᱟᱦᱟᱸ ᱠᱚ ᱢᱮᱱ ᱮᱫᱟᱠᱚ ᱟᱨᱠᱤ ᱾ ᱡᱚᱛᱚ ᱟᱞᱮ ᱱᱚᱰᱮ ᱫᱚ ᱡᱚᱛᱚ ᱚᱱᱟ ᱦᱟᱨᱵᱮᱥᱴᱟᱨ ᱤᱭᱟᱹ ᱠᱚ ᱡᱷᱚᱛᱚ ᱠᱚ ᱤᱨ ᱠᱮᱫᱟ ᱠᱚ ᱾ ᱢᱟᱱᱮ ᱩᱱᱠᱩ ᱢᱟᱱᱮ ᱚᱱᱟ ᱪᱚᱱᱫᱨᱚ ᱵᱚᱲᱟ ᱵᱚᱛᱚᱨ ᱛᱮ ᱾ ᱟᱨ ᱪᱚᱱᱫᱨᱚ ᱵᱚᱲᱟ ᱟᱨ ᱦᱮᱸ ᱱᱚᱛᱮ ᱫᱚ ᱢᱟᱱᱮ ᱟᱞᱮ ᱱᱚᱛᱮ ᱫᱚ ᱫᱚᱢᱮ ᱟᱨᱠᱤ ᱥᱩᱨ ᱨᱮ ᱠᱮᱱᱮᱞ ᱠᱚ ᱢᱮᱱᱟᱜᱼᱟ ᱾ ᱠᱮᱱᱮᱞ ᱠᱚ ᱢᱮᱱᱟᱜᱼᱟ ᱜᱟᱰᱟ ᱠᱚ ᱢᱮᱱᱟᱜᱼᱟ ᱾ ᱟᱨ ᱚᱱᱟ ᱠᱮᱱᱮᱞ ᱜᱟᱰᱟ ᱠᱚ ᱛᱮᱜᱮ ᱛᱚ ᱦᱟᱱᱛᱮ ᱱᱟᱛᱮ ᱠᱷᱚᱱᱟᱜ ᱠᱚ ᱫᱟᱜ ᱛᱮᱜᱮ ᱛᱚ ᱠᱚ ᱦᱤᱡᱩᱜᱼᱟ ᱠᱚ ᱛᱚ ᱩᱱᱠᱩ ᱡᱤᱱᱤᱥᱴᱟᱜ ᱫᱚ ᱾ ᱛᱟᱦᱞᱮ ᱩᱱᱠᱩ ᱠᱚ ᱦᱮᱡ ᱠᱚᱠᱚ ᱦᱮᱡ ᱞᱮᱱᱠᱷᱟᱱ ᱫᱚ ᱛᱟᱦᱚᱞᱮ ᱱᱤᱭᱟᱹᱵᱟᱨ ᱫᱚᱢᱮ ᱠᱚᱠᱚᱢ ᱢᱟᱱᱮ ᱦᱩᱲᱩ ᱡᱚᱠᱷᱚᱱ ᱦᱩᱲᱩ ᱠᱚᱠᱚ ᱦᱮᱲᱦᱮᱫ ᱵᱟᱲᱟ ᱠᱮᱫᱟ ᱠᱚ ᱟᱨᱠᱤ ᱾ ᱚᱱᱟ ᱫᱚᱢᱮ ᱠᱚ ᱠᱚ ᱧᱟᱢ ᱵᱟᱲᱟ ᱠᱮᱫ ᱠᱚᱣᱟ ᱠᱚ, ᱛᱟᱦᱚᱞᱮ ᱟᱫᱚ ᱩᱱ ᱠᱷᱚᱱᱟᱜ ᱜᱮᱠᱚ ᱟᱫᱚ ᱦᱚᱲ ᱫᱚ ᱠᱤᱪᱷᱩ ᱤᱨ ᱠᱚᱠᱚ ᱵᱚᱛᱚᱨᱮᱱᱟ ᱠᱚ ᱡᱮ ᱵᱟᱝ ᱠᱚ ᱟᱫᱚ ᱵᱟᱝ ᱤᱭᱟᱹ ᱦᱩᱭᱩᱜ ᱛᱟᱞᱮᱭᱟ ᱾ ᱟᱫᱚ ᱦᱩᱲᱩ ᱠᱚᱨᱮᱦᱚᱸ ᱴᱷᱤᱠ ᱴᱷᱟᱠ ᱵᱤᱥ ᱠᱚᱫᱚ ᱵᱟᱝᱠᱚ ᱮᱢᱟᱣ ᱟᱫᱟᱠᱚ ᱢᱟᱱᱮ ᱵᱚᱛᱚᱨ ᱛᱮ ᱟᱨ ᱢᱟᱱᱮ ᱦᱚᱲ ᱠᱚ ᱢᱮᱱᱫᱟᱠᱚ ᱱᱚᱝᱠᱟ ᱞᱮᱠᱷᱟᱱ ᱛᱚ ᱦᱟᱸᱜ ᱮ ᱡᱚᱢ ᱛᱚ ᱦᱟᱸᱜ ᱡᱚᱢ ᱫᱚᱢ ᱡᱚᱢ ᱜᱮᱭᱟ ᱠᱤᱱᱛᱩ ᱛᱟᱨ ᱞᱟᱦᱟᱨᱮ ᱡᱩᱫᱤ ᱮᱴᱟᱜ ᱡᱤᱱ ᱡᱤᱵ ᱡᱚᱱᱛᱩ ᱴᱷᱮᱱ ᱠᱷᱚᱱᱟᱜ ᱮᱢ ᱡᱚᱢ ᱦᱚᱪᱚ ᱞᱮᱱᱠᱷᱟᱱ ᱛᱟᱦᱞᱮ ᱟᱫᱚ ᱪᱮᱫ ᱫᱚᱢ ᱡᱚᱢᱟ ᱾ ᱢᱟᱱᱮ ᱱᱚᱝᱠᱟ ᱠᱟ ᱛᱮᱫ ᱦᱚ ᱦᱚᱲ ᱠᱚ ᱠᱤᱪᱷᱩ ᱠᱚ ᱟᱫᱚ ᱱᱤᱝᱠᱟᱹᱱ ᱦᱚᱸ ᱡᱮᱢᱚᱱ ᱵᱟᱝ ᱤᱭᱟᱹ ᱦᱩᱭ ᱞᱮᱱᱟ, ᱟᱨᱠᱤ ᱦᱮᱸ ᱡᱚᱛᱚ ᱟᱨᱠᱤ ᱢᱟᱱᱮ ᱛᱟᱞᱟ ᱛᱮᱜᱮ ᱠᱚᱨᱟᱣ ᱦᱩᱭ ᱠᱟᱱᱟ᱾ ᱟᱨᱠᱤ
ᱤᱧ ᱦᱚᱸ, ᱚᱱᱠᱟ ᱵᱤᱧ ᱠᱤᱫᱤᱧ ᱫᱚ ᱟᱹᱰᱤ ᱜᱟᱱ ᱵᱚᱛᱚᱨ ᱟᱠᱚᱣᱟ ᱩᱱᱠᱩ᱾ ᱟᱨᱚ ᱤᱭᱟᱹ ᱠᱚᱫᱚ, ᱩᱱᱠᱩ ᱡᱟᱦᱟᱸᱭ ᱡᱷᱟᱹᱞ ᱡᱷᱟᱹᱞ ᱠᱚᱦᱚᱸ, ᱟᱞᱮ ᱚᱲᱟᱜ ᱥᱮᱫ ᱚᱱᱠᱟᱫᱚ ᱫᱚᱢᱮ ᱟᱭᱢᱟ ᱠᱚ ᱦᱮᱡ ᱵᱟᱲᱟ ᱟᱠᱟ ᱠᱟᱱ ᱜᱮᱭᱟ ᱚᱱᱠᱟ, ᱟᱨᱚ ᱚᱲᱟᱜ ᱠᱚᱨᱮ ᱦᱚᱸᱠᱚ ᱵᱚᱞᱚ ᱵᱟᱲᱟ ᱟᱠᱟᱱ ᱜᱮᱭᱟ᱾ ᱦᱮᱸ ᱟᱫᱚ ᱩᱱᱠᱩ ᱫᱚ ᱚᱱᱟ ᱨᱮ ᱠᱚ ᱥᱚᱜ ᱥᱚᱜ ᱵᱩᱜᱮ ᱢᱚᱜᱮ ᱵᱟᱲᱟ ᱠᱚᱣᱟ ᱤᱭᱟᱹ ᱠᱚᱨᱮ, ᱦᱮᱸ ᱡᱟᱦᱟᱸ ᱠᱚᱨᱮ ᱚᱱᱟ ᱵᱚᱥᱛᱟ ᱠᱚ ᱥᱮ ᱫᱚᱦᱚ ᱠᱚ ᱛᱟᱦᱮᱱᱟ ᱡᱟᱦᱱᱟᱜ ᱦᱮᱸ᱾ ᱚᱠᱟ ᱠᱚᱨᱮ ᱠᱚ ᱥᱚᱜᱮ ᱵᱟᱲᱟ ᱠᱚᱣᱟ, ᱥᱚᱜᱮ ᱠᱟᱛᱮ ᱠᱚ ᱛᱟᱦᱮᱱᱟ᱾ ᱢᱤᱫ ᱫᱷᱟᱶ ᱚᱱᱠᱟ, ᱜᱳᱲᱟ ᱨᱮᱜᱮ ᱵᱚᱞᱚ ᱞᱮᱱ ᱛᱟᱞᱮᱭᱟ᱾
ᱡᱷᱟᱹᱞᱭᱤᱡ ᱚᱱᱟ ᱫᱟᱠᱟ ᱞᱩᱭᱤᱡ ᱡᱟᱦᱟᱭ ᱯᱩᱲ ᱯᱩᱲᱜᱟᱹ ᱱᱚᱝᱠᱟᱭ ᱵᱚᱞ ᱞᱮᱱᱟᱭ, ᱚᱸᱰᱮ ᱜᱮ ᱵᱚᱥᱛᱟ ᱠᱚ ᱛᱟᱦᱮᱸ ᱠᱟᱱᱟ ᱞᱩᱵᱩᱜ ᱠᱚᱞᱮ ᱥᱟᱡᱟᱣ ᱞᱮᱫᱼᱟ, ᱡᱚᱠᱷᱚᱱ ᱟᱫᱚ ᱚᱪᱚᱜ ᱫᱚ ᱵᱚᱞ ᱯᱷᱚ ᱯᱷᱚᱜ ᱠᱟᱱᱟᱭ, ᱫᱚᱢᱮ ᱩᱱᱠᱩ ᱫᱚ ᱟᱫᱚ ᱫᱚᱢᱮ ᱜᱮᱠᱚ ᱥᱟᱰᱮ ᱦᱚᱪᱚᱭᱟ᱾ ᱛᱟᱦᱮᱸ ᱦᱮᱸ ᱟᱫᱚᱞᱮ ᱢᱮᱱᱫᱟ ᱪᱤᱞᱤ ᱱᱚᱝᱠᱟ ᱫᱚ ᱤᱭᱟᱹᱭ ᱫᱟ, ᱟᱨᱮ ᱧᱮᱞ ᱠᱟᱱᱟ ᱵᱟᱵᱟᱨᱮ ᱟᱹᱰᱤ ᱢᱚᱴᱟᱭ ᱵᱚᱞᱚ ᱟᱨ ᱦᱮᱸ᱾
ᱦᱩᱸ᱾
ᱧᱮᱞᱮ ᱠᱟᱱᱟ ᱞᱮ ᱟᱹᱰᱤ ᱢᱚᱴᱟᱭ ᱵᱚᱞᱚ ᱟᱠᱟᱱᱟ᱾ ᱟᱫᱚ ᱠᱷᱮᱪᱟ ᱢᱮᱪᱟ ᱛᱟᱦᱞᱮ ᱠᱷᱮᱪᱟ ᱠᱮᱫᱮᱭᱟ ᱟᱫᱚ ᱢᱟ, ᱱᱩᱭ ᱫᱚ ᱡᱚᱠᱷᱚᱱ ᱵᱚᱞᱚ ᱟᱠᱟᱱᱟ ᱱᱩᱭ ᱫᱚᱵᱚᱱ ᱜᱚᱡᱽ ᱠᱟᱭ ᱜᱮ, ᱵᱟᱠᱟᱱ ᱟᱨᱚ ᱦᱟᱸᱜ ᱚᱠᱟᱥᱮᱫ ᱪᱮᱠᱟ ᱦᱟᱸᱜ ᱵᱚᱱ ᱫᱟᱹᱲ ᱦᱚᱪᱚᱭᱮᱭᱟ᱾ ᱟᱨ ᱚᱱᱠᱟ ᱱᱚᱰᱮ ᱫᱚ, ᱚᱱᱠᱟ ᱵᱤᱧ ᱥᱟᱵ ᱠᱚᱦᱚᱸ ᱵᱟᱹᱱᱩᱜ ᱠᱚᱣᱟ ᱥᱩᱨ ᱠᱚᱨᱮ ᱟᱨ ᱩᱱᱠᱩ ᱡᱟᱦᱟᱸᱭ ᱩᱱᱠᱩ ᱤᱭᱟᱹ ᱠᱚᱠᱚ ᱧᱮᱞ ᱵᱟᱲᱟᱭ ᱛᱟᱵᱚᱱᱟ᱾ ᱡᱟᱦᱟᱸᱭ ᱯᱷᱚᱨᱮᱥᱴ ᱠᱚᱠᱚ ᱢᱮᱛᱟ ᱠᱚᱣᱟ ᱯᱷᱚᱨᱮᱥᱴ ᱜᱟᱨ ᱠᱚ ᱩᱱᱠᱩ ᱠᱚ᱾ ᱠᱚᱦᱚ ᱱᱚᱣᱟ ᱠᱚᱨᱮ ᱵᱟᱹᱱᱩᱜ ᱠᱚᱣᱟ, ᱟᱫᱚ ᱚᱱᱟᱛᱮ ᱵᱟᱝ ᱠᱷᱚᱵᱚᱨ ᱵᱟᱲᱟ ᱦᱩᱭ ᱞᱮᱱᱟ᱾ ᱦᱮᱸ ᱟᱫᱚ, ᱜᱚᱡᱽ ᱠᱮᱫᱮᱭᱟᱞᱮ ᱜᱚᱡ ᱠᱟᱛᱮᱜ ᱟᱫᱚ, ᱨᱟᱯᱟᱜ ᱵᱟᱲᱟ ᱠᱟᱛᱮᱜ ᱜᱮ ᱵᱩᱱᱩᱢ ᱨᱮᱞᱮ ᱥᱟᱡᱟᱣ ᱠᱟᱫᱮᱭᱟ᱾
ᱟᱪᱪᱷᱟ ᱜᱟᱝᱠᱮ ᱾ ᱡᱟᱦᱟᱸ ᱟᱨᱠᱤ ᱩᱱᱠᱩ ᱢᱟᱱᱮ ᱵᱤᱧ ᱠᱤᱫᱤᱧ ᱠᱚ ᱟᱨᱠᱤ ᱩᱱᱠᱩ ᱫᱚ ᱞᱟᱹᱭᱟᱠᱚ ᱡᱮ ᱵᱟᱝᱢᱟ ᱥᱮᱫᱟᱭ ᱠᱚ ᱦᱚᱲ ᱠᱚ ᱟᱸᱡᱚᱢ ᱦᱩᱭ ᱟᱠᱟᱱᱟ, ᱡᱟᱦᱟᱸ ᱟᱨᱠᱤ ᱫᱟᱫᱩ ᱛᱟᱠᱚ ᱠᱚ ᱞᱟᱹᱭ ᱵᱟᱲᱟᱭᱟ ᱟᱠᱚ ᱡᱮ ᱩᱱᱠᱩ ᱠᱚᱫᱚ ᱡᱩᱫᱤ ᱦᱳᱭᱛᱳ ᱚᱲᱟᱜ ᱠᱚᱠᱚ ᱵᱚᱞᱚ ᱞᱮᱱ ᱠᱷᱟᱱ ᱠᱚ ᱟᱨᱠᱤ, ᱡᱩᱫᱤ ᱦᱳᱭᱛᱳ ᱟᱵᱮᱱᱟᱜ ᱚᱲᱟᱜ ᱨᱮ ᱵᱚᱞᱚᱱᱟ ᱠᱤᱱᱵᱟ ᱡᱟᱦᱟᱸᱭ ᱮᱸᱴᱟᱜ ᱚᱲᱟᱜ ᱨᱮ, ᱞᱟᱹᱭᱟ ᱠᱚ ᱜᱚᱡ ᱞᱮᱠᱚ ᱠᱷᱟᱱ ᱜᱚᱡ ᱠᱟᱛᱮ ᱱᱛᱮᱫ ᱩᱱᱠᱩᱣᱟᱜ ᱵᱚᱦᱚᱜ ᱠᱚ ᱛᱚᱯᱟ ᱞᱮᱠᱚ ᱠᱷᱟᱱ ᱥᱮ, ᱫᱩᱣᱟᱹᱨ ᱠᱚᱨᱮ ᱜᱟᱱᱟᱰᱤ ᱠᱚᱨᱮ ᱟᱨᱠᱤ ᱦᱮᱸ ᱛᱚᱯᱟ ᱞᱮᱠᱚ ᱠᱷᱟᱱ ᱟᱫᱚ ᱟᱫ ᱮᱴᱟᱜ ᱠᱤᱪᱷᱩ ᱡᱤᱱᱤᱥ ᱫᱚ ᱥᱮ, ᱩᱱᱠᱩ ᱡᱤᱱᱤᱥ ᱠᱚᱦᱚᱸ ᱟᱫᱚ ᱵᱟᱝ ᱠᱚ ᱵᱚᱞᱚᱱ ᱜᱮᱭᱟ᱾ ᱜᱮᱭᱟ ᱠᱚ ᱟᱨᱠᱤ, ᱛᱟᱦᱮ ᱟᱫᱚ ᱱᱤᱠᱤᱱ ᱦᱚᱲ ᱫᱚ ᱚᱱᱟ ᱠᱚᱫᱚ ᱟᱸᱡᱚᱢ ᱵᱟᱲᱟ ᱠᱟᱛᱷᱟ ᱟᱨᱠᱤ ᱟᱨ ᱟᱞᱮ ᱱᱚᱛᱮ ᱫᱚ ᱡᱩᱫᱤ ᱦᱳᱭᱛᱳ ᱡᱟᱦᱟᱸᱟᱭ ᱚᱲᱟᱜ ᱠᱚᱨᱮ ᱱᱚᱝᱠᱟ ᱠᱚ ᱵᱚᱞ ᱵᱚᱞᱚ ᱵᱟᱲᱟᱜ ᱜᱮᱭᱟ ᱠᱚ ᱟᱨᱠᱤ᱾ ᱛᱟᱦᱚᱞᱮ ᱩᱱᱠᱩ ᱠᱚᱫᱚ ᱡᱷᱚᱛ ᱜᱮ ᱠᱚ ᱚᱱᱠᱟ ᱵᱟᱲᱟᱭ ᱜᱮᱭᱟ ᱠᱚ, ᱟᱫᱚ ᱚᱱᱟ ᱠᱚ ᱤᱭᱟᱹ ᱛᱮᱫᱚ ᱟᱞᱮᱥᱮᱫ ᱱᱚᱛᱮ ᱫᱚ ᱦᱮᱡ ᱫᱚᱠᱚ ᱦᱤᱡᱩᱜ ᱜᱮᱭᱟ ᱠᱚ ᱵᱟᱝ ᱫᱚ ᱵᱟᱝ, ᱟᱫᱚ ᱡᱟᱭᱦᱳᱠ ᱮᱠᱷᱚᱱ ᱫᱚ ᱪᱚᱱᱫᱚ ᱵᱳᱲᱟ ᱜᱮ ᱚᱲᱟᱜ ᱥᱩᱨᱛᱮ ᱵᱟᱝᱠᱚ ᱦᱮᱡ ᱠᱟᱜ ᱞᱮᱭᱟᱠᱚ ᱱᱚᱣᱟ ᱜᱮ, ᱟᱹᱰᱤ ᱱᱟᱯᱟᱭ ᱠᱟᱛᱷᱟ ᱵᱟᱝ ᱠᱷᱟᱱ ᱫᱚ ᱟᱞᱮ ᱥᱮᱫ ᱫᱚ ᱵᱟᱹᱫᱽ ᱵᱟᱹᱭᱦᱟᱹᱲ ᱠᱚ ᱫᱚ ᱢᱟᱱᱮ ᱟᱹᱰᱤ ᱥᱩᱨ ᱜᱮᱭᱟ ᱛᱚ ᱟᱹᱰᱤ ᱵᱚ ᱛᱚᱨᱟᱱ ᱡᱤᱱᱤᱥ ᱟᱨᱠᱤ ᱪᱮᱫ ᱤᱧ ᱢᱮᱱᱟ,
ᱟᱞᱮ ᱥᱮᱫ ᱦᱚᱸ ᱚᱝᱠᱟ ᱜᱟᱡᱟᱲ ᱟᱞᱮ ᱥᱮᱫ ᱦᱚᱸ ᱚᱱᱠᱟ ᱜᱟᱡᱟᱲ ᱫᱚ ᱜᱟᱡᱟᱲ ᱜᱮ, ᱟᱞᱮᱥᱮᱫ ᱫᱚ ᱚᱱᱠᱟ ᱜᱟᱡᱟᱲ ᱫᱚ ᱜᱟᱡᱟᱲ ᱜᱮᱭᱟ ᱟᱫᱚ ᱱᱚᱛᱮ ᱫᱚ ᱦᱟᱸᱜ ᱩᱱᱠᱩ ᱪᱚᱱᱫᱽᱨᱚ ᱜᱚᱲᱟ ᱛᱚ ᱵᱟᱝ ᱠᱚ ᱵᱚᱰᱟ ᱵᱤᱧ ᱱᱚᱛᱮ ᱫᱚ ᱠᱟ ᱚᱱᱠᱟ ᱠᱚ ᱥᱟᱸᱜᱤ ᱠᱟᱱᱟ ᱟᱞᱮ ᱥᱮᱫ ᱫᱚ ᱚᱱᱠᱟ᱾ ᱦᱮᱸ ᱢᱤᱫᱴᱮᱱ ᱱᱚᱝᱠᱟ ᱩ
ᱛᱤᱱᱟᱹᱜ ᱵᱚᱲᱚ ᱵᱚᱲᱚ ᱠᱚ? ᱞᱟᱹᱭᱤᱧ ᱪᱚᱸᱱᱫᱚ ᱵᱚᱲᱚ ᱛᱤᱱᱟᱹᱜ ᱵᱚᱲᱚ ᱵᱚᱲᱚ ᱠᱚ ᱤᱭᱟᱹ ᱵᱚᱰᱟ ᱵᱤᱧ ᱠᱚ ᱫᱚ ᱛᱤᱱᱟᱹᱜ ᱵᱚᱲᱚ ᱵᱚᱲᱚ ᱠᱚ ᱦᱩᱭᱩᱜ ᱟᱠᱚ?
ᱡᱷᱟᱹᱞ ᱜᱮᱭᱟ ᱠᱚ ᱜᱚᱝᱠᱮ ᱟᱭᱢᱟ ᱡᱷᱟᱹᱞ ᱚᱝᱠᱟ ᱦᱩᱭᱩᱜ ᱜᱮᱭᱟ ᱠᱚ ᱟᱫᱚ ᱦᱚᱸ ᱢᱤᱫᱴᱮᱱ ᱞᱮ ᱧᱟᱢ ᱞᱮᱫᱟᱭᱟ ᱛᱤᱱᱟᱹᱜ ᱠᱮᱡᱤ ᱛᱟᱦᱮᱸ ᱠᱟᱱᱟ ᱚᱡᱳᱱ ᱠᱮᱫᱮ ᱟᱫᱚ ᱤᱭᱟᱹ ᱞᱮ ᱞᱟᱹᱭ ᱟᱫ ᱠᱚᱣᱟ ᱱᱚᱸᱰᱮ ᱥᱩᱨ ᱨᱮ ᱢᱤᱫᱴᱮᱱ ᱫᱟᱫᱟ ᱟᱨᱮ ᱞᱟᱹᱭ ᱫᱟᱭ ᱟᱫᱚ ᱩᱱᱠᱩ ᱴᱷᱮᱡ ᱜᱮ ᱢᱮᱱ ᱮᱫᱟᱭ ᱱᱟᱢᱵᱟᱨ ᱛᱟᱦᱮ ᱠᱟᱱ ᱛᱤᱧᱟᱹ ᱩᱱᱠᱩ ᱩᱱᱠᱩ ᱯᱷᱚᱨᱮᱥᱴ ᱠᱚᱣᱟ ᱟᱫᱚ ᱩᱱᱠᱩ ᱚᱸᱰᱮ ᱠᱷᱚᱡ ᱨᱟᱹᱥᱠᱟᱹ ᱜᱮ ᱠᱚ ᱦᱮᱡ ᱱᱟ ᱤᱫᱤ ᱠᱮᱫᱟᱭ ᱟᱭᱢᱟ ᱚᱡᱳᱱᱮ ᱛᱟᱦᱮᱸ ᱠᱟᱱᱟ ᱛᱟᱦᱮᱸ ᱠᱟᱱᱟᱭ ᱢᱚᱴᱟ-ᱢᱩᱴᱤ ᱛᱤᱱᱟᱹᱜ ᱤᱧ ᱞᱟᱹᱭᱟ ᱦᱚᱭ ᱮᱠᱩᱥ ᱵᱟᱭᱤᱥ ᱠᱤᱞᱳ ᱚᱱᱮ ᱚᱱᱠᱟᱭ ᱛᱟᱦᱮᱸ ᱠᱟᱱᱟ ᱡᱷᱟᱹᱞ ᱡᱷᱟᱹᱞ ᱫᱚ ᱦᱩᱭᱩᱜᱼᱟ ᱳᱭ ᱮᱜᱟᱨᱚ ᱵᱟᱨᱚ ᱯᱷᱩᱴ ᱚᱱᱮ ᱚᱝᱠᱟᱭ ᱛᱟᱦᱮᱸ ᱠᱟᱱᱟ ᱫᱚᱢᱮ ᱡᱷᱟᱹᱞ ᱜᱮ ᱦᱮᱸ ᱟᱫᱚ ᱩᱱᱤ ᱫᱚ ᱦᱚᱯᱚᱱ ᱦᱚᱸ ᱦᱚᱯᱚᱱ ᱧᱚᱜ ᱮ ᱛᱟᱦᱮᱸ ᱠᱟᱱᱟ᱾
ᱦᱩᱸ᱾
ᱟᱫᱚ ᱦᱚᱯᱚᱱ ᱧᱚᱜ ᱤ ᱛᱟᱦᱮᱸ ᱠᱟᱱᱟ ᱟᱫᱚ ᱩᱱᱠᱩ ᱠᱚ ᱫᱚ ᱞᱮ ᱞᱟᱹᱭ ᱵᱟᱲᱟ ᱟᱠᱚᱣᱟ ᱵᱟᱵᱚᱱ ᱜᱚᱡᱮᱭᱟ ᱱᱩᱭ ᱫᱚ ᱞᱟᱹᱴᱩ ᱴᱩ ᱵᱤᱧ ᱠᱟᱱᱟᱭ ᱵᱮᱠᱟᱨ
ᱦᱩᱸ ᱟᱫᱚ ᱩᱱᱠᱩ ᱫᱚ ᱩᱱᱠᱩ ᱡᱷᱚᱛᱚ ᱯᱷᱚᱨᱮᱥᱴ ᱟᱸᱡᱚᱢ ᱟᱸᱡᱚᱢ ᱞᱮᱠᱷᱟᱱ ᱠᱚ ᱫᱚ ᱮᱠᱷᱚᱱ ᱦᱟᱸᱜ ᱵᱟᱲᱟ ᱵᱟᱹᱲᱤ ᱦᱩᱭ ᱜᱚᱫᱚᱜ ᱜᱮᱭᱟ ᱞᱟᱹᱭ ᱟᱠᱚ ᱦᱟᱸᱜ
ᱦᱩᱭ ᱜᱚᱫᱚᱜ ᱜᱮᱭᱟ ᱦᱮᱸ ᱟᱨ ᱚᱝᱠᱟ ᱫᱚ ᱱᱤᱛᱚᱜ ᱫᱚ ᱦᱮᱸ ᱚᱝᱠᱟ ᱫᱚ ᱟᱵᱚ ᱫᱚ ᱵᱚᱱ ᱱᱚᱜᱼᱚᱭ ᱵᱚᱱ ᱵᱩᱡᱽ ᱤᱫᱤ ᱮᱫᱟ ᱚᱱᱠᱟ ᱫᱚ ᱠᱚᱨᱟᱣ ᱦᱚᱸ ᱵᱟᱝ ᱦᱮᱸ ᱩᱪᱤᱛ ᱠᱟᱱ ᱛᱟᱵᱚᱱᱟ ᱦᱮᱸ᱾ ᱦᱩᱸ ᱟᱫᱚ ᱚᱱᱟ ᱠᱚ ᱫᱚ ᱟᱫᱚ ᱟᱵᱚ ᱦᱚᱲ ᱟᱵᱚ ᱵᱟᱵᱚᱱ ᱵᱟᱰᱟᱭᱟ ᱡᱮ ᱦᱮᱸ ᱧᱟᱢ ᱠᱮᱫᱮᱭᱟ ᱢᱟᱱᱮ ᱜᱚᱡᱮ ᱢᱮ, ᱦᱮᱸ ᱟᱨ ᱱᱤᱛᱚᱜ ᱨᱟᱜ ᱚᱝᱠᱟ ᱧᱮᱞᱚᱜ ᱠᱟᱱᱟ ᱟᱭᱢᱟ ᱱᱚᱜᱼᱚᱭ ᱟᱵᱚ ᱱᱚᱣᱟ ᱠᱚ ᱨᱮ ᱜᱩᱰᱩ ᱠᱚ ᱠᱚ ᱤᱭᱟᱹ ᱠᱚ ᱠᱚ ᱜᱚᱡᱮᱫ ᱠᱚᱣᱟ ᱜᱚᱡ ᱠᱟ ᱛᱮᱠᱚ ᱱᱚᱜᱼᱚᱭ ᱟᱵᱚᱣᱟᱜ ᱥᱚᱥᱟᱹᱞ ᱢᱤᱰᱤᱭᱟ ᱠᱚ ᱨᱮ ᱠᱚ ᱟᱲᱟᱜ ᱵᱟᱲᱟᱭᱮᱫ ᱠᱚᱣᱟ ᱞᱮ ᱜᱚᱡ ᱠᱟᱛᱮ ᱞᱮ ᱜᱩᱰᱩ ᱜᱚᱡ ᱠᱮᱫ ᱠᱚᱣᱟ ᱞᱮ ᱥᱮ ᱛᱩᱭᱩ ᱞᱮ ᱜᱚᱡ ᱠᱮᱫᱮᱭᱟ ᱥᱮ ᱨᱩᱸᱰᱟᱹ ᱞᱮ ᱜᱚᱡ ᱠᱮᱫᱮᱭᱟ ᱦᱳᱭ ᱦᱳᱭ᱾ ᱦᱮᱸ ᱦᱮᱸ ᱟᱫᱚ ᱚᱱᱟ ᱚᱱᱟ ᱟᱫᱚ ᱟᱵᱚ ᱫᱚ ᱵᱟᱝ ᱩᱫᱩᱜ ᱫᱚᱨᱠᱟᱨ ᱠᱟᱱᱟ ᱦᱮᱸ ᱟᱵᱚ ᱥᱮᱸᱫᱽᱨᱟ ᱵᱚᱱ ᱪᱟᱞᱟᱣ ᱞᱮᱱᱟ ᱜᱚᱡ ᱠᱮᱫ ᱠᱚᱣᱟ ᱵᱚᱱ ᱟᱹᱜᱩ ᱠᱮᱜ ᱠᱚᱣᱟ ᱵᱚᱱ ᱡᱚᱢ ᱵᱚᱱ ᱴᱷᱤᱠᱟᱱ ᱜᱮᱭᱟ ᱦᱮᱸ᱾ ᱫᱮᱥᱮ ᱵᱟᱝ ᱚᱱᱟ ᱠᱚ ᱛᱮ ᱦᱚᱸ ᱢᱚᱱᱮ ᱠᱚ ᱵᱟᱝ
ᱦᱮᱸ ᱤᱭᱟᱹ ᱵᱟᱝ ᱢᱮᱴᱟᱜ ᱠᱟᱱ ᱛᱟᱵᱚᱱᱟ ᱟᱥᱯᱟᱭ ᱨᱮ ᱵᱚᱱ ᱩᱫᱩᱜ ᱞᱮᱜᱟᱭ ᱫᱟ ᱡᱮ ᱦᱚᱭ ᱱᱩᱠᱩ ᱠᱚᱞᱮ ᱜᱚᱡ ᱟᱹᱜᱩ ᱠᱮᱫ ᱠᱚᱣᱟ ᱥᱮᱸᱫᱽᱨᱟ ᱟᱹᱜᱩ ᱠᱮᱫ ᱠᱚᱣᱟ᱾
ᱫᱚ ᱵᱟᱝ ᱠᱟᱱᱟ ᱡᱟᱦᱟᱸ ᱥᱚᱥᱟᱹᱞ ᱢᱤᱰᱤᱭᱟ ᱠᱚ ᱨᱮ ᱩᱫᱩᱜ ᱨᱮᱱᱟᱜ ᱠᱟᱛᱷᱟ ᱦᱮᱸ ᱜᱚᱝᱠᱮ ᱞᱟᱹᱭ ᱵᱤᱱ᱾
ᱦᱳᱭ ᱦᱮᱸ ᱢᱟ ᱞᱟᱹᱭᱵᱮᱱ ᱪᱮᱫ ᱵᱮᱱ ᱞᱟᱹᱭ ᱫᱟ᱾
ᱟᱫᱚ ᱪᱤᱠᱟᱹᱭ ᱟᱵᱮᱱ ᱢᱟ ᱞᱮᱭ ᱵᱮᱱ? ᱠᱤᱪᱷᱩ ᱠᱤᱪᱷᱩ ᱢᱟᱱᱮ ᱠᱟᱹᱴᱤᱡ ᱠᱟᱹᱴᱤᱡ ᱜᱤᱫᱽᱨᱟᱹ ᱠᱚ ᱦᱚᱸ ᱢᱮᱱᱟᱜ ᱠᱚᱣᱟ ᱟᱨ ᱵᱩᱡᱽ ᱠᱟᱛᱮᱫ ᱦᱚᱸ ᱠᱤᱪᱷᱩ ᱜᱤᱫᱽᱨᱟᱹ ᱠᱚ ᱦᱚᱸ ᱠᱚ ᱚᱱᱠᱟ ᱜᱮᱭᱟ ᱠᱚ ᱟᱫᱚ ᱚᱱᱟ ᱠᱚ ᱫᱚ ᱪᱮᱫ ᱵᱮᱱ ᱢᱮᱛᱟ ᱠᱚᱣᱟ ᱚᱠᱚᱭ ᱜᱤᱫᱽᱨᱟᱹ ᱠᱚ ᱫᱚᱧ ᱢᱮᱱ ᱵᱟᱲᱟ ᱟᱠᱚ ᱜᱮᱭᱟ ᱟᱫᱚ ᱵᱟᱝ ᱠᱚ ᱟᱸᱡᱚᱢ ᱞᱮᱠᱷᱟᱱ ᱪᱮᱫ ᱠᱚ ᱵᱮᱱ ᱢᱮᱛᱟ ᱠᱚᱣᱟ ᱟᱫᱚ ᱱᱤᱛᱚᱜ ᱫᱚ ᱛᱚ ᱟᱠᱚ ᱟᱠᱚᱣᱟᱜ ᱵᱮᱯᱟᱨ ᱛᱚ ᱾